ᱦᱮᱞᱳ ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱟᱨ ᱛᱟᱞᱦᱮ ᱪᱮᱫ ᱵᱤᱱ ᱪᱤᱠᱟᱹ ᱵᱟᱲᱟᱭᱫᱟ?
ᱟᱨ ᱱᱚᱜᱼᱚᱭ ᱡᱟᱹᱯᱩᱫᱮᱜ-ᱟᱭ ᱵᱚᱞ ᱠᱷᱮᱞᱴᱞᱳᱰ ᱪᱟᱞᱟᱜ ᱦᱳᱭᱳᱜᱼᱟ ᱢᱮᱱᱛᱮ ᱢᱮᱱᱠᱷᱟᱱ ᱱᱤᱛᱚᱜ ᱱᱤᱛᱚᱜ ᱜᱮ ᱡᱟᱹᱯᱩᱫ ᱮ ᱟᱨᱟᱢᱵᱚ ᱠᱮᱫᱟ
ᱚ ᱛᱟᱞᱦᱮ ᱦᱚᱭᱛᱚ ᱪᱟᱞᱟᱣ ᱵᱟᱝ ᱜᱟᱱᱚᱜ ᱠᱟᱱᱟ ᱦᱮᱸ ᱵᱟᱝ
ᱦᱮᱸ ᱵᱟᱝ ᱜᱟᱱᱚᱜ ᱠᱟᱱᱟ ᱮᱠᱫᱚᱢ ᱱᱚᱝᱠᱟ ᱫᱟᱜ ᱨᱮᱫᱚ ᱠᱷᱮᱞ ᱫᱚ ᱵᱟᱝ ᱜᱟᱱᱚᱜᱼᱟ ᱠᱷᱳᱜᱽ ᱢᱟᱸᱫᱟ ᱠᱚ ᱡᱚᱴᱟᱣ ᱟᱹᱱᱤᱡᱼᱟ
ᱚ ᱟᱪᱪᱷᱟ ᱟᱪᱪᱷᱟ ᱦᱮᱸ ᱚᱱᱟ ᱫᱚ ᱥᱟᱨᱤ ᱠᱟᱛᱷᱟ ᱠᱟᱱ ᱜᱮᱭᱟ ᱡᱟᱸᱦᱟᱸ ᱫᱚ ᱥᱮᱨᱢᱟ ᱫᱟᱜ ᱚ ᱞᱚᱦᱚᱫ ᱞᱮᱱᱠᱷᱟᱱ ᱫᱚ ᱦᱟᱸᱜ ᱢᱟᱱᱮ ᱠᱷᱩᱜ ᱢᱟᱸᱫᱟ ᱫᱚ ᱡᱚᱴᱟᱣ ᱟᱱᱤᱡ ᱜᱮᱭᱟ ᱟᱨᱠᱤ ᱡᱟᱦᱟᱸ ᱫᱚ
ᱦᱮᱸ ᱮᱠᱴᱩ ᱚᱱᱠᱟ
ᱦᱳᱭ ᱛᱟᱞᱦᱮ ᱟ ᱛᱟᱞᱦᱮ ᱱᱟᱯᱟᱭ ᱵᱟᱲᱟ ᱜᱮᱛᱚ ᱜᱚᱝᱠᱮ ᱛᱟᱞᱦᱮ?
ᱦᱮᱸ ᱟᱯᱟᱛᱚᱛᱚ ᱱᱤᱛᱚᱜ ᱫᱚ ᱱᱟᱯᱟᱭ ᱵᱟᱲᱟ ᱜᱮ ᱦᱮᱱᱟᱜ ᱞᱤᱧᱟ
ᱚ ᱛᱟᱞᱦᱮ ᱜᱚᱝᱠᱮ ᱟ ᱵᱚᱞ ᱠᱚᱫᱚ ᱪᱮᱫ ᱟᱹᱰᱤ ᱡᱳᱨ ᱵᱤᱱ ᱠᱷᱮᱞ ᱜᱮᱭᱟ ᱥᱮ ᱪᱮᱫ?
ᱦᱮᱸ ᱵᱚᱞ ᱠᱚ ᱠᱷᱮᱞᱳᱰ ᱦᱳᱭᱳᱜ ᱜᱮᱭᱟ ᱦᱚᱸᱜᱼᱚᱭ ᱛᱚ ᱱᱩᱭ ᱦᱤᱡᱩᱜ ᱠᱟᱱ ᱟᱜᱚᱥᱴ ᱨᱮᱱᱟᱜ ᱮᱠ ᱫᱩᱭ ᱛᱟᱹᱨᱤᱠᱷ ᱠᱷᱮᱞ ᱦᱮᱱᱟᱜᱼᱟ ᱥᱟᱛ ᱞᱟᱠᱷ ᱴᱟᱠᱟ ᱨᱮᱱᱟᱜ ᱠᱷᱮᱞ ᱦᱮᱱᱟᱜᱼᱟ
ᱛᱚ ᱟᱵᱤᱱᱟᱜ ᱠᱷᱮᱞ ᱦᱮᱱᱟᱜ ᱛᱟᱵᱤᱱᱟ ᱵᱟᱝ?
ᱦᱳᱭ ᱦᱳᱭ ᱚᱸᱰᱮᱞᱮ ᱥᱟᱵ ᱠᱟᱫᱟ ᱟᱞᱮ ᱟᱛᱩ ᱨᱮᱱ ᱠᱚᱲᱟ ᱠᱚᱛᱮᱜᱮ
ᱟᱪᱪᱷᱟ ᱟᱪᱪᱷᱟ ᱟᱪᱪᱷᱟ ᱦᱟᱯᱮ ᱜᱚᱝᱠᱮ ᱜᱚᱝᱠᱮ ᱛᱟᱞᱦᱮ ᱟᱹᱞᱤᱧᱟᱜ ᱠᱷᱮᱹᱞ ᱦᱚᱸ ᱡᱟᱸᱦᱟᱞᱤᱧ ᱞᱟᱹᱭ ᱠᱮᱫᱟ ᱚᱱᱟᱠᱤ ᱦᱚᱸᱜ-ᱚᱱᱟ ᱫᱷᱟᱨᱟ ᱠᱤ ᱱᱚᱜ-ᱚᱭ ᱡᱟᱦᱟᱸ ᱫᱚ ᱟᱸ ᱟᱫᱚ ᱳᱭ ᱟᱸ ᱡᱷᱟᱲᱜᱨᱟᱢ ᱰᱤᱥᱴᱤᱠ ᱚᱱᱟ ᱥᱟᱭᱤᱰ ᱠᱟᱱᱟ ᱠᱤ? ᱟᱸ ᱟᱹᱞᱤᱧᱟᱜ ᱦᱚᱸ ᱠᱷᱮᱞ ᱫᱚ ᱢᱮᱱᱟᱜ ᱠᱟᱫᱟ ᱠᱚᱱᱴᱟᱠ ᱦᱚᱸᱛᱚ ᱠᱚ ᱠᱚᱱᱴᱟᱠᱴ ᱠᱟᱜ ᱞᱤᱧᱟ ᱟᱨᱠᱤ
ᱚ ᱟᱪᱪᱷᱟ ᱟᱪᱪᱷᱟ ᱦᱮᱸ ᱚᱱᱟ ᱡᱷᱟᱲᱜᱮᱨᱟᱢ ᱰᱤᱥᱴᱤᱠ ᱨᱮᱜᱮ ᱠᱟᱱᱟ
ᱚ ᱛᱟᱞᱦᱮ ᱜᱚᱝᱠᱮ ᱧᱮᱯᱮᱞ ᱛᱟᱨᱟ ᱛᱚ ᱦᱩᱭᱩᱜᱼᱟ ᱟᱛᱚ ᱦᱟᱸᱜ ᱦᱳᱭᱛᱚ
ᱦᱳᱭ ᱧᱟᱯᱟᱢ ᱦᱩᱭᱩᱜᱼᱟ ᱛᱟᱞᱦᱮ ᱟᱵᱤᱱ ᱫᱚ ᱯᱳᱭᱞᱳ ᱫᱤᱱ ᱥᱮ ᱫᱚᱥᱟᱨ ᱫᱤᱱ ᱦᱤᱞᱳᱜ ᱠᱷᱮᱞ ᱦᱮᱱᱟᱜ ᱛᱟᱵᱤᱱᱟ?
ᱟᱹᱞᱤᱧᱟᱜ ᱫᱚ ᱦᱟᱸᱜ ᱫᱚᱥᱟᱨ ᱫᱤᱱ ᱦᱤᱞᱳᱜ ᱦᱮᱱᱟᱜ ᱠᱟᱫᱟ
ᱚ ᱟᱪᱪᱷᱟ ᱟᱪᱪᱷᱟ ᱦᱮᱸ ᱟᱞᱤᱧ ᱦᱚᱸᱛᱚ ᱫᱚᱥᱟᱨ ᱫᱤᱱ ᱜᱮ ᱟᱵᱚ ᱟᱵᱚ ᱜᱮᱛᱚ ᱵᱟᱝᱵᱚᱱ ᱯᱟᱲᱟᱜ ᱱᱟᱦᱟᱜ
ᱦᱳᱭ ᱜᱚᱝᱠᱮ ᱚᱱᱟᱜᱮ ᱟᱨᱠᱤ ᱟᱹᱞᱤᱧ ᱞᱤᱧ ᱩᱭᱦᱟᱹᱨᱫᱟ ᱱᱤᱛᱳᱜ ᱟᱨᱠᱤ ᱡᱟᱦᱟᱸ ᱫᱚ ᱢᱟᱱᱮ ᱟᱵᱚ ᱟᱵᱚ ᱦᱟᱸᱜ ᱡᱩᱫᱤ ᱵᱚᱱ ᱯᱟᱲᱟᱣᱮᱱ ᱜᱮ ᱥᱮ ᱦᱟᱸᱜ ᱢᱟᱱᱮ ᱡᱟᱦᱟᱸ ᱫᱚ ᱢᱮᱫᱴᱮᱱ ᱟᱢ ᱦᱚ ᱟᱢ ᱦᱚᱢ ᱞᱟᱹᱭᱟ ᱡᱮ ᱟᱹᱵᱤᱱ ᱦᱚᱸᱵᱤᱱ ᱞᱟᱹᱭᱟ ᱡᱮ ᱤᱧᱦᱚᱸ ᱵᱟᱹᱧ ᱦᱟᱨᱟᱜᱼᱟ ᱛᱚ ᱟᱞᱤᱧ ᱞᱤᱧ ᱞᱟᱹᱭᱟ ᱤᱧ ᱦᱚᱸ ᱵᱟᱹᱧ ᱦᱟᱨᱟᱜᱼᱟ ᱛᱚ
ᱦᱳᱭ ᱮᱠᱫᱚᱢ ᱮᱠᱫᱚᱢ ᱚᱱᱟ ᱫᱚ ᱚᱱᱟ ᱫᱚ ᱢᱟᱱᱮ ᱯᱩᱨᱟ ᱫᱚᱞ ᱱᱤᱭᱮ ᱠᱷᱮᱞ ᱦᱩᱭᱩᱜ-ᱟ ᱥᱮ
ᱮᱠᱫᱚᱢ ᱢᱟᱱᱮ ᱡᱮ ᱜᱟᱛᱮ ᱠᱚᱲᱟ ᱥᱮ ᱪᱮᱫ ᱩᱱᱤ ᱠᱟᱱᱟᱭ ᱚᱱᱠᱟ ᱫᱚ ᱵᱟᱝ
ᱦᱳᱭ ᱚᱱᱟ ᱫᱚ ᱱᱤᱡᱮᱨᱟᱜ ᱫᱚᱞ ᱡᱤᱛᱟᱹᱣ ᱦᱩᱭᱩᱜᱼᱟ ᱚᱱᱟ ᱦᱩᱭᱩᱜ ᱠᱟᱱᱟ ᱠᱟᱛᱷᱟ ᱠᱟᱛᱮ ᱚᱸᱰᱮ ᱟᱢ ᱢᱟᱱᱮ ᱟᱢ ᱵᱚᱭᱦᱟ ᱦᱚᱸ ᱦᱟᱱᱟ ᱵᱤᱯᱚᱨᱤᱛ ᱴᱤᱢ ᱨᱮ ᱛᱟᱦᱮᱸ ᱦᱚᱪᱚᱣᱟᱱ ᱥᱮ ᱪᱮᱛᱟᱢ
ᱦᱳᱭ ᱦᱳᱭ ᱦᱳᱭ
ᱡᱟᱦᱟᱸᱴᱟᱜ ᱛᱮᱢ ᱠᱷᱮᱞ ᱠᱟᱱᱟ ᱚᱱᱟᱴᱟᱜ ᱫᱚᱞ ᱡᱤᱛᱟᱹᱣ ᱨᱮᱱᱟᱜ ᱨᱤᱠᱟᱹᱭ ᱦᱳᱭᱳᱜᱼᱟ ᱟᱨ ᱵᱟᱠᱷᱟᱱ ᱫᱚ ᱠᱷᱮᱹᱞ ᱨᱮᱱᱟᱜ ᱢᱚᱡᱟ ᱜᱮᱛᱚ ᱚᱠᱟᱨᱮ
ᱦᱳᱭ ᱦᱳᱭ ᱦᱳᱭ ᱮᱠᱫᱚᱢ ᱮᱠᱫᱚᱢ ᱥᱟᱹᱨᱤ ᱠᱟᱛᱷᱟ ᱢᱟᱡᱟ ᱫᱚ ᱵᱟᱠᱷᱟᱡ ᱵᱟᱝ ᱧᱟᱢᱚᱜᱼᱟ ᱛᱟᱞᱦᱮ ᱜᱚᱝᱠᱮ ᱛᱟᱞᱦᱮ ᱛᱟᱞᱦᱮ ᱦᱳᱭᱛᱚ ᱡᱟᱹᱱᱤᱜ ᱠᱷᱟᱱ ᱡᱩᱫᱤ ᱵᱚᱱ ᱧᱟᱯᱟᱢᱮᱱ ᱜᱮᱭᱟ ᱛᱟᱞᱦᱮ ᱜᱚᱝᱠᱮ ᱛᱟᱦᱚᱞᱮ ᱛᱚ ᱢᱟᱱᱮ ᱮᱴᱟᱜ ᱨᱚᱠᱚᱢ ᱜᱚᱫᱚᱜ ᱫᱚ ᱦᱟᱸᱜ
ᱦᱳᱭ ᱟᱫᱚ ᱪᱮᱫ ᱵᱤᱱ ᱞᱟᱹᱭᱟ ᱧᱟᱯᱟᱢᱚᱜ ᱨᱮᱜᱮ ᱵᱚᱱ ᱟᱢᱦᱚᱸ ᱟᱢᱟᱜ ᱫᱚᱞ ᱡᱤᱛᱟᱹᱣ ᱨᱮᱱᱟᱜ ᱨᱤᱠᱟᱹᱭ ᱢᱮ ᱤᱧᱦᱚᱸ ᱤᱧᱟᱹᱜ ᱫᱚᱞ ᱡᱤᱛᱟᱹᱣ ᱨᱮᱱᱟᱜ ᱤᱧ ᱨᱤᱠᱟᱹᱭᱟ
ᱦᱩᱸ ᱦᱩᱸ ᱦᱩᱸ
ᱟ ᱛᱟᱞᱦᱮ ᱚᱠᱟ ᱴᱷᱮᱱᱮᱢ ᱠᱷᱮᱞᱳᱜ ᱜᱮᱭᱟ ᱟᱢᱫᱚ ᱫᱚ ᱞᱟᱦᱟ ᱨᱮ ᱥᱮ ᱛᱟᱭᱱᱚᱢ ᱨᱮ
ᱜᱚᱢᱠᱮ ᱤᱧ ᱫᱚ ᱦᱟᱸᱜ ᱢᱟᱱᱮ ᱛᱟᱭᱱᱚᱢ ᱨᱤᱧ ᱠᱷᱮᱞᱳᱜ ᱜᱮᱭᱟ
ᱚ ᱟᱪᱪᱷᱟ ᱡᱟᱠᱮ ᱵᱚᱞᱮ ᱢᱟᱱᱮ ᱰᱤᱯᱷᱮᱱᱥ ᱞᱟᱭᱤᱱ ᱨᱮ
ᱦᱳ ᱦᱳᱭ ᱰᱤᱯᱷᱮᱱᱥ ᱞᱟᱭᱤᱱ ᱨᱮ
ᱚ ᱟᱪᱪᱷᱟ ᱟᱪᱪᱷᱟ ᱱᱟᱯᱟᱭ ᱜᱮ ᱟᱨ ᱤᱧ ᱢᱟᱛᱚ ᱞᱟᱦᱟᱨᱮ ᱥᱴᱟᱭ ᱥᱴᱟᱭᱜᱟᱨ ᱠᱟᱱᱤᱧ
ᱛᱟᱦᱚᱞᱮ ᱫᱚ ᱜᱚᱢᱠᱮ ᱛᱚ ᱛᱟᱦᱚᱞᱮ ᱵᱷᱟᱜᱮ ᱜᱮ ᱯᱟᱞᱮ ᱛᱚ ᱦᱳᱭᱳᱜᱼᱟ
ᱛᱟᱞᱦᱮ ᱛᱚ ᱠᱷᱮᱞ ᱠᱷᱮᱞ ᱛᱮ ᱟᱢᱦᱚᱸ ᱰᱤᱯᱷᱮᱱᱥ ᱠᱟᱱᱟᱢ ᱤᱧ ᱥᱴᱟᱭᱜᱟᱨ ᱛᱟᱞᱦᱮ ᱛᱚ ᱧᱟᱯᱟᱢ ᱟᱞᱟᱝ ᱟᱞᱟᱝ ᱱᱟᱞᱟᱝ ᱫᱚ
ᱦᱩᱸ
ᱟᱨ ᱚᱱᱠᱟ ᱫᱚᱢᱮ ᱫᱚ ᱟᱞᱚᱢ ᱛᱷᱤᱭᱟᱹᱧ ᱛᱟᱞᱟᱝᱟ
ᱦᱩᱸ ᱟᱪᱪᱷᱟ ᱟᱪᱪᱷᱟ ᱦᱮᱸ ᱦᱮᱸ
ᱦᱮᱸ ᱰᱤᱯᱷᱮᱱᱥ ᱠᱟᱱᱟᱢ ᱰᱤᱯᱷᱮᱱᱥ ᱫᱚ ᱫᱚᱢᱮ ᱠᱚ ᱛᱷᱤᱭᱟᱹ ᱟᱱᱤᱡ ᱟᱛᱚ
ᱦᱳᱭ ᱦᱳᱭ
ᱢᱟᱱᱮ ᱵᱚᱞ ᱟᱴᱚᱠ ᱛᱚ ᱟᱴᱚᱠ ᱦᱩᱭᱩᱜᱼᱟ ᱥᱮ ᱪᱮᱫ ᱵᱟᱠᱷᱟᱱ ᱫᱚ ᱜᱳᱞ ᱯᱮ ᱡᱚᱢᱟ ᱥᱮ ᱟᱢ ᱦᱚᱸ ᱟᱴᱚᱠ ᱫᱚ ᱫᱚᱨᱠᱟᱨ ᱛᱟᱢ ᱟᱨ ᱤᱧᱦᱚᱸ ᱟᱢ ᱦᱚᱸ ᱢᱟᱱᱮ ᱟᱴᱚᱠ ᱟᱴᱚᱠ ᱨᱮᱱᱟᱜ ᱮᱢ ᱨᱤᱠᱟᱹᱭᱟ ᱟᱨ ᱤᱧᱦᱚᱸ ᱚᱱᱟᱛᱮ ᱜᱳᱞ ᱨᱮᱱᱟᱜ ᱤᱧ ᱨᱤᱠᱟᱹᱭᱟ
ᱦᱩᱸ ᱦᱩᱸ ᱦᱩᱸ ᱮᱠᱫᱚᱢ ᱛᱟᱞᱦᱮ ᱜᱚᱢᱠᱮ ᱟᱹᱞᱤᱧ ᱫᱚ ᱢᱟᱱᱮ ᱪᱮᱫ ᱠᱟᱱᱟ ᱜᱟᱶᱛᱟ ᱦᱮᱱᱟᱜ ᱛᱟᱯᱮᱭᱟ ᱥᱮ ᱚᱱᱟ ᱟᱹᱴᱛᱳ ᱴᱤᱢ ᱛᱮᱯᱮ ᱠᱷᱮᱞ ᱜᱮᱭᱟ
ᱦᱮᱸ ᱢᱟᱱᱮ ᱱᱚᱣᱟ ᱫᱚ
ᱟᱛᱳ ᱨᱮᱱᱟᱜ ᱴᱤᱢ ᱜᱮ ᱟᱫᱚ ᱟᱛᱳ ᱨᱮ ᱰᱷᱮᱨ ᱜᱮ ᱦᱮᱱᱟᱜ ᱞᱮᱭᱟ ᱠᱚᱲᱟ ᱠᱚ ᱯᱩᱨᱟᱹ ᱡᱚᱛᱚ ᱚᱱᱠᱟ ᱜᱮᱠᱚ ᱠᱷᱮᱞᱟ
ᱚ ᱦᱚ ᱦᱮ
ᱢᱟᱱᱮ ᱵᱟᱨᱭᱟ ᱴᱤᱢ ᱢᱮᱱᱟᱜ ᱛᱟᱞᱮᱭᱟ ᱟᱛᱳ ᱨᱮ
ᱦᱩᱸ
ᱢᱮᱫᱴᱮᱱ ᱫᱚ ᱚᱱᱠᱟ ᱡᱩᱱᱤᱭᱟᱨ ᱴᱤᱢ ᱠᱟᱱᱟ ᱠᱚ ᱢᱟᱱᱮ ᱢᱮᱥᱟ ᱢᱮᱤᱥᱤ ᱫᱚ ᱢᱮᱥᱟ ᱢᱮᱥᱤ ᱜᱮ ᱦᱮᱱᱟᱜ ᱠᱚᱣᱟ ᱩᱱᱠᱩ ᱫᱚ ᱚᱱᱮ ᱠᱚᱢ ᱴᱟᱠᱟ ᱨᱮᱱᱟᱜ ᱠᱚ ᱠᱷᱮᱞ ᱵᱟᱲᱟᱭᱟ ᱯᱩᱞᱴᱤ ᱠᱷᱮᱞ ᱠᱚ ᱚᱱᱠᱟ ᱯᱚᱧᱪᱟᱥ ᱦᱟᱡᱟᱨ ᱢᱤᱫ ᱞᱟᱠᱷ ᱴᱟᱠᱟ ᱨᱮᱱᱟᱜ ᱫᱷᱟᱢᱟᱠᱟ ᱦᱟᱹᱵᱤᱡ
ᱦᱮᱸ ᱦᱮᱸ
ᱟᱨ ᱟᱞᱮ ᱫᱚ ᱚᱱᱠᱟ ᱵᱚᱲᱚ ᱵᱚᱲᱚ ᱛᱤᱱ ᱞᱟᱠᱷ ᱴᱟᱠᱟ ᱠᱷᱚᱱᱟᱜ ᱟᱨᱟᱢᱵᱷᱚ ᱠᱟᱛᱮᱫ
ᱟᱨ ᱱᱚᱝᱠᱟ ᱠᱟᱹᱴᱤᱡᱟᱜ ᱫᱚ ᱩᱱᱟᱹᱜ ᱵᱟᱝᱞᱮ ᱠᱷᱮᱞ ᱵᱟᱲᱟᱭ ᱜᱮᱭᱟ ᱟᱞᱮ ᱫᱚ ᱯᱚᱞᱴᱤ ᱠᱷᱮᱞ ᱠᱚᱫᱚ ᱢᱟᱱᱮ ᱯᱚᱞᱴᱤ ᱠᱷᱮᱞ ᱠᱚᱫᱚ ᱚᱱᱠᱟ ᱞᱮᱯᱟᱨᱤ ᱠᱚ ᱵᱷᱟᱞᱮ ᱵᱟᱠᱚ ᱛᱟᱦᱮᱱᱟ ᱛᱚ ᱢᱟᱱᱮ ᱯᱩᱨᱟ ᱛᱷᱤᱭᱟᱹ ᱢᱮ ᱨᱮᱦᱚᱸ ᱚᱱᱠᱟ ᱯᱷᱟᱭᱩᱞ ᱵᱟᱠᱚ ᱥᱟᱵᱟ
ᱦᱩᱸ ᱦᱩᱸ ᱾
ᱵᱟᱡᱟᱣ ᱨᱮᱱᱟᱜ ᱵᱚᱛᱚᱨ ᱵᱟᱹᱲᱛᱤ ᱛᱟᱦᱮᱱᱟ ᱱᱚᱣᱟ ᱾
ᱟᱨ ᱡᱟᱦᱟᱸ ᱫᱚ ᱡᱮᱢᱚᱱ ᱚᱱᱟ ᱨᱮᱫᱚ ᱠᱚᱱᱳ ᱜᱚᱝᱠᱮ ᱢᱟᱱᱮ ᱤᱭᱟᱹ ᱫᱚ ᱵᱟᱠᱚ ᱛᱟᱦᱮᱱᱟ ᱛᱚ ᱟᱱᱮ ᱚᱭᱮᱵᱥᱟᱭ ᱚᱯᱷᱥᱟᱭᱤᱴ ᱫᱚ ᱵᱟᱝ ᱛᱟᱦᱮᱱᱟ ᱛᱚ ᱾
ᱦᱮᱸ ᱦᱮᱸ ᱚᱯᱷᱥᱟᱭᱤᱴ ᱵᱟᱝ ᱛᱟᱦᱮᱱᱟ, ᱯᱩᱨᱟᱹ ᱦᱚᱴᱟᱛ ᱠᱚᱨᱮ ᱢᱟᱱᱮ ᱛᱷᱤᱭᱟᱹ ᱢᱮ ᱨᱮᱦᱚᱸ ᱟᱫᱚ ᱜᱩᱞᱤ ᱵᱷᱤᱛᱤᱨ ᱨᱮ ᱵᱚᱞᱚ ᱠᱟᱛᱮᱜ ᱨᱮᱦᱚᱸ ᱟᱫᱚ ᱩᱱᱤ ᱫᱚ ᱟᱱᱮ ᱚᱯᱷᱥᱟᱭᱤᱰ ᱵᱟᱠᱚ ᱥᱟᱵᱟ ᱛᱚ, ᱩᱱᱤ ᱞᱟᱦᱟᱨ ᱨᱮ ᱵᱚᱞᱚ ᱠᱚᱜ ᱟᱭ ᱟᱫᱚ ᱪᱮᱫ ᱮᱢ ᱪᱤᱠᱟᱹ ᱫᱟᱲᱮᱭ ᱟᱜᱼᱟ ᱾
ᱦᱩᱸ ᱦᱩᱸ ᱦᱩᱸ ᱮᱠᱫᱚᱢ ᱾ ᱚᱱᱟ ᱜᱮᱛᱚ ᱞᱟᱹᱭ ᱫᱟ ᱞᱳᱞᱴᱤ ᱡᱤᱞ ᱫᱚ ᱚᱱᱮ ᱛᱚ
ᱦᱮᱸ ᱾
ᱟᱨ ᱛᱟᱦᱚᱞᱮ ᱟᱯᱮᱭᱟᱜ ᱫᱚ ᱚᱱᱠᱟ ᱪᱮᱫ ᱮᱠᱟᱰᱮᱢᱤ ᱠᱟᱱᱟ ᱥᱮ ᱚᱱᱠᱟ ᱟᱯᱮᱭᱟᱜ ᱟᱹᱛᱩ ᱴᱤᱢ ᱠᱟᱱᱟ ᱥᱮ ᱪᱮᱫ ᱞᱮᱠᱟ?
ᱦᱮᱸ ᱵᱟᱝ ᱜᱚᱝᱠᱮ ᱢᱟᱱᱮ ᱱᱚᱣᱟ ᱫᱚ ᱦᱩᱭᱩᱜᱜ ᱠᱟᱱᱟ ᱾ ᱡᱟᱦᱟᱸ ᱫᱚ ᱢᱤᱫᱴᱮᱱ ᱮᱠᱟᱰᱮᱢᱤ ᱠᱟᱱᱟ ᱾
ᱚ ᱟᱪᱪᱷᱟ ᱟᱪᱪᱷᱟ ᱚᱱᱟ ᱚᱸᱰᱮ ᱱᱚᱰᱮ ᱨᱮᱱ ᱜᱚᱴᱟ ᱨᱮᱱ ᱜᱤᱫᱽᱨᱟᱹ ᱢᱤᱫ ᱥᱟᱶᱛᱮ
ᱟᱫᱚ ᱜᱚᱝᱠᱮ ᱱᱚᱣᱟ ᱫᱚ ᱱᱚᱝᱠᱟᱱᱟᱜ ᱴᱤᱢ ᱠᱟᱱ ᱛᱟᱞᱮᱭᱟ ᱟᱫᱚ ᱟᱞᱮ ᱫᱚ ᱜᱟᱛᱮ ᱠᱚᱲᱟ ᱦᱟᱱᱛᱮ ᱱᱟᱛᱮ ᱢᱮᱥᱟᱢᱤᱥᱤ ᱠᱟᱛᱮᱜ ᱱᱚᱣᱟ ᱴᱤᱢ ᱫᱚ ᱾
ᱚ ᱟᱪᱪᱷᱟ ᱟᱪᱪᱷᱟ ᱾ ᱢᱟᱱᱮ ᱛᱟᱦᱚᱞᱮ ᱛᱚ ᱟᱯᱮ ᱨᱮᱱ ᱢᱤᱫᱴᱮᱱ ᱦᱩᱸ ᱾
ᱮᱠᱟᱰᱮᱢᱤ ᱨᱮᱦᱚ ᱞᱤᱧ ᱛᱟᱦᱮ ᱵᱟᱲᱟ ᱟᱠᱟᱫᱟ ᱱᱚᱣᱟ ᱮᱠᱟᱰᱮᱢᱤ ᱜᱮ ᱞᱟᱹᱭ ᱜᱟᱱᱚᱜ ᱢᱤᱫ ᱠᱟᱛᱷᱟ ᱛᱮᱫᱚ ᱾
ᱟᱪᱪᱷᱟ ᱟᱪᱪᱷᱟ ᱾
ᱦᱳᱭ ᱾ ᱡᱮᱢᱚᱱ ᱟᱨᱚ ᱦᱟᱸᱜ ᱱᱚᱜ ᱚᱚᱭ ᱤᱭᱟᱹ ᱨᱮᱦᱟᱸ ᱠᱷᱮᱞ ᱦᱮᱱᱟᱜ ᱠᱟᱫᱟ, ᱟᱵᱤᱱ ᱫᱚ ᱛ ᱚᱸᱰᱮ ᱠᱷᱮᱞ ᱦᱮᱱᱟᱜ ᱛᱟᱵᱤᱱᱟ ᱥᱮ ᱵᱟᱝ ᱠᱷᱟᱛᱲᱟ ᱨᱮ ᱦᱟᱸᱜ ᱾ ᱠᱚᱭᱮᱠ ᱫᱤᱱ ᱯᱚᱨᱮ ᱜᱮ ᱾ ᱚᱸᱰᱮ ᱦᱚᱸ ᱩᱱᱟᱹᱜ ᱴᱟᱠᱟ ᱨᱮᱭᱟᱜ ᱜᱮ ᱾
ᱟᱪᱪᱷᱟ ᱠᱷᱟᱛᱲᱟ ᱨᱮᱫᱚ ᱢᱟᱱᱮ ᱟᱞᱮ ᱟ ᱟᱹᱛᱩ ᱨᱮᱱᱟᱜ ᱴᱤᱢ ᱫᱚ ᱵᱟᱝᱞᱮ ᱥᱟᱵ ᱠᱟᱫᱟ, ᱮᱴᱟᱜ ᱴᱤᱢ ᱛᱮ ᱪᱟᱞᱟᱜ ᱦᱩᱭᱩᱜ ᱞᱟᱹᱜᱤᱫ ᱾
ᱚ ᱢᱟᱱᱮ ᱢᱮᱱᱟᱜ ᱫᱚ ᱢᱮᱱᱟᱜ ᱛᱚ ᱠᱷᱮᱞ ᱫᱚ ᱾
ᱦᱮᱸ ᱠᱷᱮᱞ ᱫᱚ ᱢᱮᱱᱟᱜᱼᱟ ᱾
ᱚ ᱛᱟᱦᱚᱞᱮ ᱦᱚᱭᱛᱳ ᱵᱷᱟᱜᱮ ᱜᱮ ᱚᱸᱰᱮ ᱦᱚᱸ ᱛᱟᱦᱚᱞᱮ ᱦᱚᱭᱛᱳ ᱜᱚᱝᱠᱮ ᱚᱸᱰᱮ ᱦᱚᱸᱧ ᱟᱹᱞᱤᱧ ᱦᱚᱸ ᱟᱢᱟᱜ ᱦᱟᱸᱜ ᱠᱷᱮᱞ ᱦᱮᱱᱟᱜ ᱛᱟᱞᱤᱧᱟ ᱟᱨᱠᱤ ᱾ ᱟᱫᱚ ᱡᱟᱦᱟᱸᱭ ᱠᱷᱮᱞ, ᱠᱷᱮᱞ ᱠᱚᱲᱟ ᱠᱚᱫᱚ ᱢᱟᱱᱮ ᱜᱚᱴᱟᱜ ᱜᱮᱢ ᱫᱟᱬᱟ ᱫᱟᱲᱮᱭᱟᱜ ᱜᱮᱭᱟ ᱟᱨᱠᱤ ᱾ ᱦᱟᱸᱰᱮ ᱱᱟᱸᱰᱮ ᱠᱚ ᱤᱫᱤ ᱢᱮᱭᱟ ᱛᱚ ᱾
ᱦᱮᱸ ᱮᱠᱫᱚᱢ ᱜᱚᱴᱟ ᱜᱮ ᱠᱷᱮᱞ ᱠᱚᱲᱟ ᱫᱚ ᱦᱟᱱᱛᱮ ᱱᱟᱛᱮ ᱧᱟᱯᱟᱢᱟᱵᱚᱱ ᱟᱨ ᱚᱱᱠᱟ ᱵᱟᱹᱲᱤᱡ ᱧᱚᱜ ᱠᱷᱮᱞ ᱦᱚᱸ ᱵᱟᱝ ᱵᱷᱟᱞᱮᱭᱟ ᱾ ᱵᱮᱥ, ᱵᱮᱥ ᱠᱷᱮᱞ ᱵᱷᱟᱞᱮᱭᱟ ᱟᱨᱠᱤ ᱡᱮ ᱨᱟᱜᱟ ᱨᱟᱜᱤ ᱠᱟᱛᱮᱜ ᱫᱚ ᱚᱱᱠᱟ ᱫᱚ ᱵᱟᱝ ᱦᱳᱭᱳᱜᱼᱟ ᱥᱮ ᱾
ᱥᱟᱵ ᱠᱟᱜ ᱵᱮᱱ ᱱᱚᱣᱟ, ᱱᱚᱣᱟ ᱜᱚᱰᱟ ᱨᱮ ᱟᱢ ᱢᱟᱱᱮ ᱥᱟᱡᱮᱛᱮᱢ ᱛᱷᱤᱭᱟᱹ ᱠᱮᱫᱮᱭᱟ
ᱦᱮᱸ ᱦᱩᱸ ᱾
ᱟᱫᱚ ᱠᱤ ᱵᱟᱹᱵᱤᱱ ᱧᱟᱯᱟᱢᱚᱜ ᱟᱵᱤᱱ ᱫᱚ, ᱮᱴᱟᱜ ᱮᱴᱟᱜ ᱜᱳᱰᱟ ᱨᱮ ᱟᱨᱚ ᱵᱤᱱ ᱧᱟᱯᱟᱢ ᱫᱟᱲᱮᱭᱟᱜᱼᱟ ᱾ ᱦᱩᱸ ᱾
ᱮᱠᱪᱩᱞᱤ ᱡᱟᱦᱟᱸ ᱫᱚ ᱢᱮᱞᱟ ᱢᱮᱥᱟ ᱠᱟᱛᱮᱜᱮ ᱠᱷᱮᱞ ᱫᱚ ᱵᱷᱟᱜᱮᱭᱟ ᱾
ᱦᱮᱸ ᱾
ᱦᱮᱸ ᱥᱮ ᱵᱟᱝ?
ᱦᱳᱭ ᱾
ᱱᱚᱝᱠᱟ ᱡᱮ ᱩᱱᱤᱧ ᱪᱚᱴᱮᱭᱟ, ᱚᱝᱠᱟ ᱨᱟᱭ ᱚᱱᱠᱟ ᱨᱟᱭ ᱨᱤᱛ ᱛᱟᱦᱮᱸᱱᱟ ᱛᱚ ᱾
ᱦᱮᱸ ᱮᱠᱫᱚᱢ ᱮᱠᱫᱚᱢ ᱢᱟᱱᱮ ᱚᱱᱟ ᱠᱚᱫᱚ ᱵᱟᱝ ᱵᱷᱟᱞᱮᱭᱟ᱾
ᱚᱱᱟ ᱫᱚ ᱢᱟᱱᱮ ᱮᱴᱟᱜ ᱨᱚᱠᱚᱢᱚᱜᱼᱟ ᱟᱨᱠᱤ ᱡᱟᱦᱟᱸ ᱫᱚ
ᱦᱳᱭ ᱦᱳᱭ ᱟᱨᱦᱚᱸ ᱚᱝᱠᱟᱭ ᱫᱟᱜ ᱮᱫ ᱫᱚᱭ, ᱚᱱᱟ ᱡᱟᱹᱯᱩᱫ ᱨᱮᱫᱚ ᱠᱷᱮᱞ ᱠᱚᱛᱚ ᱠᱟᱹᱴᱤᱡ ᱞᱮᱸᱡᱮᱫ ᱟᱹᱱᱮᱡ ᱟᱥᱮ ᱪᱮᱫ ᱠᱟᱱᱟ ᱜᱚᱰᱟ ᱠᱮ ᱡᱟᱱᱤ ᱪᱚᱝ?
ᱦᱳᱭ ᱜᱚᱢᱠᱮ ᱦᱟᱸᱜ ᱚᱱᱟ ᱜᱮᱛᱚ ᱦᱟᱸᱜ ᱚᱠᱟ ᱞᱮᱠᱟ ᱟᱨ ᱢᱟᱱᱮ ᱡᱟᱦᱟᱸ ᱫᱚ ᱢᱤᱫᱴᱮᱱ ᱠᱷᱮᱞ ᱴᱟᱜ ᱦᱚᱸ ᱡᱩᱛ ᱵᱟᱝ ᱦᱩᱭᱩᱜᱼᱟ ᱟᱨᱠᱤ ᱦᱮᱸᱥᱮ᱾
ᱦᱳᱭ ᱮᱠᱫᱚᱢ ᱢᱟᱱᱮ ᱫᱟᱹᱲ ᱜᱮᱛᱚ ᱵᱟᱝ ᱡᱩᱛᱩᱜᱼᱟ ᱡᱩᱫᱤ ᱵᱟᱢ ᱫᱟᱹᱲ ᱫᱟᱲᱮᱭᱟᱜᱼᱟ ᱟᱫᱚ ᱚᱱᱟ ᱫᱚ ᱵᱚᱞ ᱦᱚᱸ ᱵᱟᱢ ᱴᱟᱱᱟᱣ ᱤᱫᱤ ᱫᱟᱲᱮᱭᱟᱜᱼᱟ ᱟᱨ ᱚᱝᱠᱟ ᱤᱥᱠᱤᱞ ᱠᱚᱦᱚᱸ ᱩᱫᱩᱜ ᱵᱟᱝ ᱜᱟᱱᱚᱜᱼᱟ᱾
ᱦᱳᱭ ᱦᱳᱭ ᱦᱳᱭ ᱦᱳᱭ᱾ ᱟᱸ ᱤᱭᱮ ᱞᱮᱠᱟᱱᱟᱜ ᱱᱤᱡᱮ ᱱᱤᱡᱮ ᱞᱮᱠᱟ ᱛᱮᱱᱟᱹᱜ ᱤᱥᱠᱩᱞ ᱠᱚ ᱦᱮᱸᱥᱮ ᱵᱟᱝ?
ᱦᱩᱸ ᱟᱨ ᱚᱱᱟ ᱫᱚ ᱚᱱᱮ ᱠᱟᱴᱟ ᱨᱮ ᱵᱷᱚᱨ ᱜᱮ ᱵᱟᱢ ᱧᱟᱢᱟ ᱠᱷᱟᱹᱞᱤᱢ ᱞᱮᱸᱡᱮᱫᱚᱜᱼᱟ᱾
ᱦᱳᱭ ᱦᱳᱭ ᱦᱳᱭ ᱦᱳᱭ᱾
ᱟᱫᱚ ᱜᱚᱝᱠᱮ ᱦᱟᱸᱜ ᱜᱚᱰᱟ ᱜᱮ ᱚᱠᱟᱞᱮᱠᱟᱱᱟ? ᱛᱚ ᱚᱱᱟ ᱫᱚ ᱵᱟᱞᱟᱝ ᱧᱮᱞ ᱠᱟᱫᱟ ᱦᱳᱭᱛᱚ ᱚᱸᱰᱮ ᱢᱤᱫᱴᱮᱱ ᱠᱷᱮᱞᱳ ᱨᱮᱱᱟᱜ ᱛᱟᱞᱟᱝ ᱨᱮᱦᱚᱸ
ᱦᱮᱸ ᱦᱮᱸ ᱦᱮᱸ ᱟᱜᱠᱷᱟᱱ ᱦᱮᱸ ᱧᱮᱞ ᱦᱩᱭᱩᱜ ᱠᱟᱱᱟ ᱩᱱ ᱦᱤᱞᱚᱜ ᱩᱱ ᱦᱤᱞᱳᱜ ᱧᱮᱞ ᱦᱩᱭᱩᱜ ᱠᱟᱱ ᱛᱟᱞᱮᱭᱟ, ᱟᱯᱮ ᱫᱚ ᱟ ᱪᱮᱫ ᱜᱟᱹᱰᱤ ᱛᱮᱯᱮ ᱪᱟᱞᱟᱜᱼᱟ, ᱥᱮ ᱪᱮᱫ ᱛᱮ?
ᱵᱟᱝ ᱟᱞᱮ ᱫᱚ ᱦᱟᱸᱜ ᱟᱞᱮ ᱫᱚ ᱦᱟᱸᱜ ᱯᱟᱨᱥᱚᱱᱟᱞ ᱜᱟᱹᱰᱤ ᱢᱮᱱᱟᱜ ᱛᱟᱞᱮᱭᱟ ᱛᱚ ᱦᱟᱸᱜ᱾ ᱱᱚᱝᱠᱟ ᱢᱟᱱᱮ ᱦᱤᱡᱩᱜ ᱟᱞᱮ ᱟᱨᱠᱤ ᱚᱱᱟ ᱜᱟᱹᱲᱤ ᱛᱮ᱾
ᱚ ᱟᱪᱪᱷᱟ ᱟᱪᱪᱷᱟ᱾
ᱦᱳᱭ ᱦᱳᱭ᱾
ᱟᱞᱮ ᱦᱚᱸ ᱵᱟ ᱵᱟᱨᱭᱟ ᱤᱥᱠᱟᱨᱯᱤᱭᱳ ᱠᱚ ᱵᱷᱟᱲᱟᱣ ᱠᱟᱫ ᱛᱟᱞᱮᱭᱟ᱾
ᱚ᱾ ᱵᱟ ᱟᱞᱮ ᱫᱚ ᱟᱫᱚ ᱱᱚᱝᱠᱟ ᱜᱟᱛᱮ ᱜᱟᱶᱛᱟ ᱡᱟᱦᱟᱸ ᱛᱟᱞᱮ ᱛᱚ ᱚᱸᱰᱮ ᱠᱷᱚᱱᱟᱜ ᱜᱮ ᱟᱞᱮ ᱡᱟᱦᱟᱸ ᱢᱮᱱᱮᱡᱟᱨ ᱞᱮᱠᱟᱛᱮᱞᱮ ᱫᱚᱦᱚ ᱠᱟᱫᱮᱭᱟ ᱛᱚ ᱩᱱᱤᱜᱮ ᱦᱟᱸᱜ ᱚᱱᱟ ᱜᱟᱹᱲᱤ ᱫᱚ ᱯᱟᱨᱥᱚᱱᱟᱞ ᱜᱟᱹᱰᱤ ᱠᱟᱱ ᱛᱟᱭᱟ ᱛᱚ ᱚᱱᱟ ᱜᱟᱹᱲᱤ ᱫᱚ ᱜᱟᱴᱟ ᱞᱮ ᱪᱟᱞᱟᱜ ᱜᱮᱭᱟ᱾
ᱚ ᱟᱪᱪᱷᱟ ᱟᱪᱪᱷᱟ ᱚᱱᱟ ᱦᱚᱸ ᱱᱟᱯᱟᱭ ᱜᱮ ᱢᱮᱱᱠᱷᱟᱱ ᱟᱞᱮ ᱫᱚ ᱢᱟᱱᱮ ᱟᱛᱩ ᱨᱮᱱᱟᱜ ᱴᱤᱢ ᱛᱟᱞᱮ ᱛᱚ ᱟᱛᱩ ᱨᱮᱫᱚ ᱚᱝᱠᱟ ᱢᱟᱱᱮ ᱠᱷᱮᱞ ᱥᱟᱵ ᱞᱮᱠᱟ ᱩᱱᱟᱹᱜ ᱢᱟᱱᱮ ᱤᱭᱟᱹ ᱴᱟᱠᱟ ᱠᱚ ᱵᱟᱹᱱᱩᱜ ᱛᱟᱞᱮᱭᱟ ᱚᱱᱮ ᱟᱯᱮᱨᱮᱱ ᱫᱚ ᱮᱠᱟᱰᱮᱢᱤ ᱠᱟᱱᱟ ᱡᱮᱦᱮᱛᱩ ᱡᱮᱢᱚᱱ ᱢᱮᱱᱮᱡᱟᱨ ᱠᱚ ᱛᱟᱦᱮᱸᱱ ᱛᱟᱯᱮᱭᱟ ᱟᱞᱮ ᱟᱛᱩ ᱨᱮᱫᱚ ᱚᱝᱠᱟ ᱢᱟᱱᱮ ᱢᱮᱱᱟᱜ ᱫᱚ ᱢᱮᱱᱟᱜ ᱠᱚ ᱨᱮᱦᱚᱸ ᱟᱨᱠᱤ ᱚᱝᱠᱟ ᱫᱚᱢᱮ ᱫᱚ ᱮᱠᱴᱤᱠ ᱵᱟᱠᱚ ᱛᱟᱦᱮᱸᱱ ᱜᱮᱭᱟ᱾
ᱚ ᱟᱪᱪᱷᱟ ᱟᱪᱪᱷᱟ᱾
ᱢᱟᱱᱮ ᱫᱤᱱ ᱫᱤᱱ ᱛᱮ ᱴᱤᱢ ᱠᱚᱫᱚ ᱨᱟᱹᱯᱩᱫ ᱤᱫᱤᱜ ᱠᱟᱱ ᱛᱟᱞᱮᱭᱟ᱾
ᱦᱳᱭ ᱦᱳᱭ᱾ ᱚᱝᱠᱟ ᱜᱮ ᱜᱚᱝᱠᱮ ᱟᱫᱚ ᱱᱤᱛᱚᱜ ᱫᱚ ᱫᱚᱢᱮᱢ ᱧᱮᱞᱚᱜᱚᱜ ᱠᱟᱱ ᱜᱮᱭᱟ ᱫᱤᱱ ᱠᱚᱫᱚ ᱦᱟᱸᱜ ᱡᱟᱹᱥᱛᱤ ᱫᱤᱱ ᱫᱚ ᱵᱟᱝ ᱛᱟᱦᱮᱸᱱ ᱠᱟᱱ ᱛᱟᱵᱚᱱ ᱜᱮᱭᱟ ᱟᱹᱰᱤ ᱜᱟᱱ ᱜᱮ ᱡᱮᱢᱚᱱ ᱟᱪᱪᱷᱟ ᱜᱚᱝᱠᱮ ᱡᱮᱢᱚᱱ ᱱᱚᱜᱼᱚᱭ ᱡᱮ ᱟᱵᱚ ᱴᱟᱠᱟ ᱵᱚᱱ ᱢᱟᱱᱮ ᱟᱞᱟᱝ ᱢᱟᱱᱮ ᱡᱟᱦᱟᱸ ᱨᱮᱜᱮ ᱯᱚᱭᱥᱟ ᱠᱷᱮᱞ ᱦᱩᱭᱩᱜ ᱠᱟᱱᱟ ᱥᱮ ᱚᱸᱰᱮ ᱴᱟᱠᱟ ᱫᱤᱭᱮ ᱠᱚ ᱤᱫᱤᱭᱮᱫ ᱢᱮᱭᱟ, ᱢᱮᱱᱠᱷᱟᱱ ᱠᱤᱱᱛᱩ ᱟᱹᱰᱤ ᱜᱮ ᱧᱮᱞᱚᱜᱚᱜ ᱠᱟᱱᱟ ᱡᱮᱢᱚᱱ ᱠᱷᱮᱞ ᱠᱟᱛᱮᱜ ᱨᱮᱦᱚᱸ ᱯᱚᱭᱥᱟ ᱠᱚ ᱤᱱᱠᱟᱢᱚᱜ ᱠᱟᱱᱟ, ᱟᱸ ᱛᱟᱹᱣ ᱨᱮᱦᱚᱸ ᱠᱤ ᱠᱤᱱᱛᱩ ᱦᱟᱸᱱᱮ ᱦᱟᱺᱰᱤ ᱯᱟᱹᱣᱨᱟᱹ ᱠᱚᱵᱚᱱ ᱧᱩᱭᱫᱟ ᱠᱤᱱᱛᱩ ᱱᱚᱣᱟ ᱫᱚ ᱠᱤᱱᱛᱩ ᱵᱟᱢ ᱵᱩᱜᱤᱭᱟ ᱦᱮᱸ ᱥᱮ ᱵᱟᱝ ᱟᱵᱤᱱ ᱪᱮᱫ ᱵᱤᱱ ᱞᱟᱹᱭᱟ ᱜᱚᱝᱠᱮ?
ᱦᱮᱸ ᱩᱸ ᱡᱩᱫᱤ ᱚᱱᱠᱟ ᱵᱷᱟᱞᱮ ᱠᱷᱮᱞᱳᱰᱮᱢ ᱢᱚᱱᱮᱭᱟ᱾
ᱦᱚᱸ᱾
ᱛᱟᱦᱞᱮ ᱠᱷᱟᱱ ᱫᱚ ᱚᱱᱟ ᱦᱟᱺᱰᱤ ᱯᱟᱹᱣᱨᱟᱹ ᱧᱩ ᱠᱚᱫᱚ ᱮᱠᱟᱞᱜᱮ ᱵᱟᱹᱜᱤ ᱠᱟᱜ ᱜᱮ ᱵᱷᱟᱞᱮᱭᱟ ᱵᱟᱠᱷᱟᱱ ᱢᱟᱱᱮ ᱦᱚᱲᱢᱚ ᱠᱚ ᱫᱩᱨᱵᱚᱞᱚᱜ-ᱟ ᱥᱮ ᱡᱩᱫᱤ ᱦᱟᱺᱰᱤ ᱯᱟᱹᱣᱨᱟᱹᱢ ᱧᱩᱭᱟ ᱯᱩᱨᱟᱹ ᱦᱚᱲᱢᱚ ᱠᱚ ᱫᱩᱨᱵᱚᱞᱚᱜ ᱛᱟᱢᱟ᱾ ᱟᱫᱚ ᱚᱱᱟ ᱠᱷᱮᱹᱞ ᱪᱮᱛᱟᱱ ᱨᱮ ᱟᱢ ᱦᱮᱸ ᱟᱹᱰᱤ ᱢᱟᱨᱟᱝᱟᱜ ᱟᱱᱟᱴ ᱮᱴᱠᱮᱴᱚᱬᱮ ᱯᱟᱲᱟᱜ-ᱟ᱾
ᱮᱠᱫᱚᱢ ᱡᱟᱦᱟᱸ ᱫᱚ ᱢᱮᱫᱴᱮᱱ ᱤᱯᱷᱮᱠᱴᱟᱜ ᱧᱩᱨᱩᱜ-ᱟ᱾
ᱦᱩᱸ᱾
ᱦᱩᱸ᱾
ᱟᱨ ᱥᱟᱶᱛᱮ ᱚᱱᱠᱟ ᱚᱱᱮ ᱧᱮᱞᱚᱜᱚᱜ ᱠᱟᱱᱟ ᱡᱮᱢᱚᱱ ᱠᱷᱮᱹᱞ ᱠᱚᱠᱚ ᱵᱟᱜᱟᱜ ᱠᱟᱱᱟ᱾
ᱦᱮᱸ ᱦᱮᱸ᱾
ᱟᱨ ᱦᱟᱱᱮ ᱦᱟᱺᱰᱤ ᱯᱟᱹᱣᱨᱟᱹ ᱫᱚᱢᱮ ᱠᱚ ᱧᱩᱭᱫᱟ, ᱦᱟᱱᱮ ᱯᱳᱞᱴᱤ ᱠᱷᱮᱹᱞ ᱠᱚ ᱡᱟᱹᱥᱛᱤ ᱠᱟᱭᱛᱮ ᱧᱮᱞᱚᱜ ᱠᱟᱱᱟ᱾ ᱪᱟᱞᱟᱜ ᱠᱟᱱᱟᱢ ᱦᱟᱸᱰᱮ ᱟᱨᱦᱚᱸ ᱜᱟᱛᱮ ᱠᱚᱲᱟ ᱥᱟᱛᱮᱢ ᱧᱟᱯᱟᱢᱟᱛᱚ ᱟᱹᱰᱤ ᱫᱤᱱ ᱯᱚᱨ᱾ ᱦᱟᱹᱴ ᱞᱟᱹᱭᱟᱢ ᱟᱹᱰᱤ ᱫᱤᱱ ᱯᱚᱨ ᱵᱚᱱ ᱧᱟᱯᱟᱢ ᱠᱟᱱᱟ᱾
ᱦᱮᱸ᱾
ᱫᱮᱞᱟ ᱛᱟᱞᱦᱮ ᱠᱟᱹᱴᱤᱡ ᱯᱤᱞᱪᱩ ᱨᱟᱥᱟ ᱵᱚᱱ ᱪᱚᱰᱚᱨᱟᱜ ᱜᱮ᱾
ᱦᱳᱭ ᱦᱳᱭ᱾ ᱟᱫᱚ ᱠᱤᱱᱛᱩ ᱚᱱᱟ ᱫᱚ ᱢᱤᱫ ᱯᱚᱠᱠᱷᱮ ᱫᱚ ᱟᱹᱰᱤ ᱜᱮ ᱠᱷᱟᱨᱟᱯᱟ ᱟᱨᱠᱤ ᱡᱟᱦᱟᱸ ᱫᱚ᱾
ᱦᱮᱸ, ᱮᱠᱫᱚᱢ ᱮᱠᱟᱞ ᱜᱮ ᱚᱱᱟ ᱫᱚ᱾ ᱟᱨ ᱛᱟᱦᱞᱮ ᱟᱵᱤᱱ ᱚᱱᱮ ᱤᱥᱠᱩᱞ ᱞᱟᱭᱤᱯᱷ ᱠᱷᱚᱱᱟᱜ ᱜᱮᱵᱤᱱ ᱠᱷᱮᱹᱞᱫᱟ ᱥᱮ ᱢᱮᱱ ᱟᱨᱟᱢᱵᱚᱣ ᱠᱟᱫᱟ ᱵᱮᱱ ᱱᱮᱛᱟᱨ?
ᱚ᱾ ᱚᱱᱟ ᱫᱚ ᱦᱟᱸᱜ ᱢᱚᱴᱟᱢᱩᱴᱤ ᱟᱹᱞᱤᱧ ᱫᱚ ᱦᱩᱰᱤᱧ ᱠᱷᱚᱱᱟᱜ ᱜᱮ ᱟᱨᱠᱤ᱾ ᱟᱫᱚ ᱡᱚᱠᱷᱚᱱ ᱦᱳᱴᱮᱹᱞ ᱨᱮᱞᱤᱧ ᱛᱟᱸᱦᱮᱱ ᱛᱟᱦᱮᱸᱜ-ᱟ ᱛᱚ ᱩᱱ ᱠᱷᱚᱱᱟᱜ ᱜᱮ ᱦᱩᱰᱤᱧ ᱚᱸᱰᱮ ᱠᱷᱚᱱᱟᱜ ᱜᱮᱞᱤᱧ ᱮᱛᱚᱦᱚᱵ ᱟᱠᱟᱜ-ᱟ ᱱᱚᱣᱟ ᱫᱚ᱾
ᱟᱪᱪᱷᱟ ᱟᱹᱞᱤᱧ ᱢᱟ ᱚᱝᱠᱟ ᱠᱟᱹᱴᱤᱡ ᱨᱮᱫᱚ ᱵᱚᱞ ᱠᱚᱫᱚ ᱵᱟᱹᱞᱤᱧ ᱠᱷᱮᱹᱞ ᱵᱟᱲᱟᱭ ᱛᱟᱦᱮᱸᱫ, ᱚᱝᱠᱟ ᱦᱚᱸᱜ-ᱚᱭ ᱠᱚᱞᱮᱡᱽ ᱨᱮ ᱨᱟᱠᱟᱵ ᱠᱟᱛᱮᱫ ᱠᱷᱮᱹᱞ, ᱠᱷᱮᱹᱞ ᱞᱤᱧ ᱟᱨᱟᱢᱵᱚᱣ ᱠᱟᱜ-ᱟ᱾
ᱦᱳᱭ᱾
ᱢᱟᱱᱮ ᱠᱚᱞᱮᱡᱽ ᱨᱮ ᱚᱝᱠᱟ ᱦᱚᱸ᱾ ᱪᱚᱴ ᱨᱮ ᱛᱟᱸᱦᱮᱱ ᱦᱩᱭᱩᱜ ᱛᱟᱦᱮᱸᱫ ᱛᱚ ᱟᱫᱚ ᱦᱳᱥᱴᱮᱹᱞ ᱨᱮ ᱚᱱᱠᱟ ᱞᱟᱹᱭ ᱛᱟᱦᱮᱸᱜ ᱠᱚ ᱮᱠᱫᱚᱢ ᱠᱷᱮᱹᱞ ᱦᱳᱥᱴᱮᱹᱞ ᱨᱮᱢ ᱛᱟᱸᱦᱮᱱ ᱠᱟᱱᱟ ᱢᱟᱱᱮ ᱟᱢ ᱵᱚᱞ ᱠᱷᱮᱹᱞ ᱛᱮᱜᱮ ᱦᱩᱭᱩᱜ ᱛᱟᱢᱟ᱾
ᱦᱚᱸ ᱦᱚᱸ ᱦᱚᱸ
ᱟᱞᱮ ᱦᱳᱥᱴᱮᱹᱞ ᱨᱮᱱᱟᱜ ᱚᱱᱠᱟ ᱜᱮ ᱱᱤᱭᱚᱢ ᱛᱟᱦᱮᱸ ᱠᱟᱱᱟ᱾
ᱚ᱾
ᱟᱫᱚ ᱩᱱ ᱠᱷᱚᱱᱟᱜ ᱠᱷᱮᱹᱞ ᱟᱨᱟᱢᱵᱚ ᱦᱩᱭᱮᱱᱟ, ᱟᱫᱚ ᱚᱱᱮ ᱡᱮ ᱟᱨᱟᱢᱵᱚ ᱦᱩᱭᱮᱱ ᱟᱫᱚ ᱩᱱ ᱚᱱᱠᱟ ᱵᱷᱟᱞᱮ ᱜᱮ ᱜᱟᱱ ᱦᱩᱭ ᱞᱮᱱᱟ᱾
ᱚ, ᱟᱫᱚ ᱱᱤᱛᱚᱜ ᱫᱚ ᱟᱫᱚ ᱚᱱᱟᱛᱮ ᱫᱚ ᱠᱨᱤᱠᱮᱹᱴ ᱠᱷᱮᱹᱞ ᱠᱟᱱᱟ ᱟᱨᱠᱤ ᱦᱮᱸ ᱵᱟᱝ?
ᱦᱩᱸ ᱦᱩᱸ᱾
ᱱᱤᱛᱚᱜ ᱦᱚᱸ ᱵᱤᱱ ᱠᱷᱮᱹᱞᱮᱫ ᱜᱮᱭᱟ ᱦᱮᱸ ᱵᱟᱝ?
ᱦᱳᱭ ᱮᱠᱫᱚᱢ᱾
ᱦᱳᱭ ᱜᱚᱝᱠᱮ ᱟᱫᱚ ᱱᱚᱣᱟ ᱫᱚ ᱱᱚᱣᱟ ᱯᱚᱭᱥᱟ ᱠᱚᱵᱚᱱ ᱤᱱᱠᱟᱢ ᱮᱫᱟ, ᱛᱚ ᱟᱵᱚ ᱠᱤᱱᱛᱩ ᱱᱚᱣᱟ ᱵᱟᱝ ᱠᱷᱮᱹᱞ ᱢᱟᱱᱮ ᱯᱟᱹᱣᱨᱟᱹ ᱧᱩ ᱠᱟᱛᱮᱫ ᱵᱟᱝ ᱩᱪᱤᱛ ᱠᱟᱱ ᱛᱟᱦᱮᱱᱟ, ᱡᱟᱦᱟᱸ ᱟᱫᱚ ᱦᱟᱺᱰᱤ ᱯᱟᱹᱣᱨᱟᱹ ᱧᱩ ᱠᱟᱛᱮᱫ᱾ ᱩᱱᱤ ᱫᱚ ᱟᱨᱠᱤ ᱢᱟᱱᱮ ᱦᱚᱲᱢᱚ ᱢᱤᱫᱴᱟᱝ ᱠᱷᱚᱛᱤᱭ ᱮᱢᱟ ᱜᱮᱭᱟ, ᱚᱛᱷᱚᱪᱚ ᱟᱨᱦᱚᱸ ᱢᱤᱫᱴᱟᱝ ᱤᱯᱷᱮᱠᱴᱟᱜ ᱧᱩᱨᱩᱜ ᱜᱮᱭᱟ ᱟᱨᱠᱤ᱾
ᱮᱠᱫᱚᱢ ᱚᱱᱟ ᱫᱚ ᱟᱹᱰᱤ ᱡᱟᱥᱛᱤ ᱠᱟᱭᱛᱮ ᱧᱩᱨᱩᱜᱼᱟ ᱠᱤᱱᱛᱩ ᱵᱷᱟᱞᱮ ᱢᱚᱱᱫᱚ ᱡᱚᱢ ᱧᱩ